ᱦᱮᱸ ᱨᱚᱲ ᱮᱢ ᱟᱸᱡᱚᱢ ᱮᱫᱟ, ᱦᱮᱸ ᱱᱟᱯᱟᱭ ᱵᱟᱲᱟ ᱜᱮ᱾ ᱦᱮᱸ ᱱᱤᱛ ᱦᱟᱹᱵᱤᱡ ᱫᱚ ᱱᱟᱯᱟᱭ ᱵᱟᱲᱟ ᱜᱮ, ᱟᱢᱜᱮ ᱚᱠᱟ ᱞᱮᱠᱟ?
ᱩᱸ ᱦᱩᱸ ᱤᱝ ᱦᱚᱸᱜᱼᱚ ᱱᱟᱯᱟᱭ ᱵᱟᱲᱟ ᱜᱮ ᱦᱟᱸᱜ ᱟᱨ ᱱᱮᱛᱟᱨ ᱛᱮ ᱱᱷᱟᱸᱜ ᱚᱸ ᱪᱮᱫ ᱠᱚ ᱱᱷᱟᱸᱜ ᱪᱮᱠᱟᱹ ᱵᱟᱲᱟ ᱦᱳᱭᱳᱜ ᱠᱟᱱᱟ, ᱟᱹᱛᱩ ᱫᱤᱥᱚᱢ ᱨᱮ ᱚᱸᱠᱟ
ᱪᱮᱫ ᱦᱚᱸ ᱵᱟᱝ ᱪᱤᱠᱟᱹ ᱵᱟᱲᱟ ᱦᱳᱭᱳᱜ ᱠᱟᱱᱟ, ᱟᱨ ᱜᱚᱨᱚᱢ ᱠᱟᱱᱟ ᱟᱹᱰᱤ ᱡᱩᱨ᱾ ᱚᱱᱟ ᱛᱮ ᱦᱚᱸᱜᱼᱚᱭ ᱯᱩᱞᱳ ᱯᱩ ᱠᱚᱜᱮ ᱨᱚᱦᱚᱭ, ᱪᱟᱵ ᱞᱟᱜ ᱠᱟᱱᱟ ᱟᱹᱵᱤᱛ ᱚᱱᱛᱮ ᱯᱷᱩᱲᱩ ᱠᱚᱠᱚ ᱨᱚᱦᱚᱭ ᱮᱫᱟ ᱥᱮ ᱵᱟᱝ?
ᱮᱸ ᱨᱚᱦᱚᱭ ᱠᱚᱫᱚ ᱱᱷᱟᱸᱜ ᱟᱹᱣᱨᱤᱭᱟᱜᱼᱟ ᱟᱫᱚ ᱱᱚᱜᱼᱚᱱ ᱟᱸ ᱛᱚᱲᱟ ᱠᱚ ᱜᱤᱰᱤ ᱵᱟᱲᱟ ᱦᱩᱭ ᱭᱟᱠᱟᱱᱟ᱾
ᱟᱪᱪᱷᱟ ᱟᱪᱪᱷᱟ ᱟᱪᱪᱷᱟ᱾
ᱦᱟᱜ, ᱛᱚᱲᱟ ᱠᱷᱚᱱᱟᱜ ᱦᱚᱸ ᱠᱤᱪᱷᱩ ᱜᱟᱱᱟᱼᱟᱸᱜ, ᱦᱟᱨᱟ ᱞᱮᱧ ᱠᱷᱟᱱ ᱟᱫᱚ ᱦᱟᱸᱜᱼᱟᱸ ᱾ ᱮᱸ ᱫᱟᱜ ᱠᱚ ᱛᱟᱸᱜᱤ ᱦᱩᱭ ᱠᱟᱱᱟ, ᱫᱟᱜ ᱞᱮᱠᱷᱟ ᱱᱟᱜᱼᱟᱸ, ᱥᱤ ᱦᱩᱭᱩᱜᱼᱟ, ᱮᱸ ᱡᱟᱦᱟᱸ ᱫᱤᱱᱟᱹᱜ ᱥᱤ ᱭᱟᱵᱚᱱ ᱟ ᱟᱫᱷᱟᱱ ᱠᱳᱫᱳ ᱡᱟᱦᱟᱸᱱᱟᱜ ᱰᱟᱺᱜᱽᱨᱤ ᱠᱚ ᱦᱮᱱᱟᱜ ᱠᱚ ᱛᱟᱠᱚᱣᱟ, ᱩᱱᱠᱩ ᱫᱚ ᱰᱟᱺᱜᱽᱨᱤ ᱛᱮᱠᱚ ᱥᱤ ᱭᱟ, ᱟᱨ ᱚᱠᱚᱭ ᱦᱟᱸᱜ ᱮᱸ ᱡᱩᱫᱤ ᱵᱟᱹᱱᱩᱜ ᱠᱚ ᱛᱟᱠᱚᱣᱟ ᱩᱱ ᱩᱱᱠᱩ ᱫᱚ ᱦᱟᱸᱜ ᱱᱚᱜᱼᱚ ᱴᱟᱨᱟᱠᱴᱚᱨ, ᱟᱸᱜ᱾ ᱮᱸᱜ ᱟᱜ ᱚᱱᱟ ᱥᱤᱭᱟᱜ ᱢᱮᱱᱟᱜ ᱟᱠᱟᱫ ᱫᱚ ᱡᱟᱦᱟᱸᱱᱟᱜ ᱚᱱᱟ ᱠᱚᱛᱮ ᱵᱚᱱ ᱥᱤ ᱠᱟᱛᱮ ᱵᱚ ᱩᱸᱻ ᱪᱟᱥ ᱠᱚᱦᱚᱸ ᱵᱚᱱ ᱮᱦᱚᱵᱟ᱾
ᱟᱪᱪᱷᱟ ᱟᱪᱪᱷᱟ ᱛᱟᱦᱚᱞᱮ ᱞᱟᱹᱭ ᱫᱤᱧ ᱞᱟᱹᱭ ᱫᱤᱧ ᱱᱤᱭᱟᱹ ᱜᱷᱟᱹᱲᱤᱡ ᱫᱚ ᱛᱟᱦᱞᱮ ᱪᱟᱥ ᱠᱚ ᱫᱚ ᱟᱹᱣᱨᱤ ᱮᱦᱚᱵᱚᱜᱼᱟ ᱵᱟᱝ?
ᱦᱮᱸ ᱪᱟᱥ ᱠᱚᱫᱚ ᱟᱹᱣᱨᱤ ᱱᱚ-ᱱᱟ ᱦᱟᱸᱜ ᱥᱮᱨᱢᱟ ᱡᱟᱹᱲᱤ ᱫᱟᱜ ᱱᱟᱦᱟᱜ ᱟᱹᱣᱨᱤ ᱦᱤᱡᱩᱜ ᱚᱱᱟ ᱦᱚᱸ ᱠᱚᱭᱚᱜ ᱦᱚᱨ ᱠᱟᱱᱟ ᱚᱱᱟ ᱛᱤᱥ ᱦᱤᱡᱩᱜ ᱠᱟᱱᱟ ᱾ ᱱᱚᱣᱟ ᱦᱩᱭ ᱞᱮᱱ ᱠᱷᱟᱱ ᱦᱟᱸᱜ ᱫᱟᱜ ᱞᱮᱠᱷᱟᱱ ᱜᱮ ᱟᱫᱚ ᱦᱟᱸᱜ ᱪᱟᱥ ᱠᱟᱹᱢᱤ ᱠᱚ ᱥᱩᱨᱩᱜᱼᱟ ᱦᱟᱸᱜ ᱾
ᱦᱮᱸ ᱠᱟᱛᱷᱟ ᱢᱟ ᱠᱟᱱ ᱜᱮᱭᱟ ᱟᱵᱚ ᱢᱟ ᱥᱟᱱᱟᱢ ᱠᱚ ᱜᱮ ᱚᱱᱟ ᱵᱷᱚᱨᱥᱟ ᱨᱮᱜᱮ ᱵᱚᱱ ᱛᱟᱦᱮᱱᱟ ᱟᱫᱚ ᱟᱞᱮ ᱱᱚᱱ ᱛᱮ ᱢᱟ ᱟᱨ ᱜᱟᱯᱟ ᱢᱮᱭᱟᱝ ᱥᱮᱫ ᱜᱮ ᱞᱮ ᱨᱚᱦᱚᱭ ᱞᱟᱹᱜᱤᱫ ᱞᱮ ᱨᱤᱠᱟᱹᱭ ᱫᱟ, ᱚ ᱫᱟᱜ ᱡᱟᱹᱲᱤ ᱟᱞᱮ ᱦᱚᱸ ᱞᱮ ᱠᱚᱭᱚᱜ ᱟᱠᱟᱫ ᱜᱮᱭᱟ ᱟᱫᱚ ᱮ ᱚᱱᱟ ᱥᱮᱨᱢᱟ ᱡᱟᱹᱲᱤ ᱜᱮᱞᱮ ᱠᱚᱭᱚᱜ ᱟᱠᱟᱫᱟ ᱟᱞᱮ ᱦᱚᱸ, ᱛᱮᱦᱮᱧ ᱫᱟᱜ ᱜᱟᱯᱟ ᱫᱟᱜ ᱚᱱᱠᱟ ᱚᱱᱠᱟ ᱧᱮᱞ ᱧᱮᱞ ᱛᱮᱞᱮ ᱵᱤᱞᱚᱢ ᱢᱚᱜ ᱠᱟᱱᱟ ᱾ ᱨᱚᱦᱚᱭ ᱫᱚ ᱜᱟᱱᱚᱜ ᱠᱟᱱ ᱛᱟᱞᱮᱭᱟ ᱦᱟᱸᱜ ᱢᱤᱱᱤ ᱥᱮᱞᱳ ᱠᱚ ᱢᱮᱱᱟᱜ ᱠᱟᱫᱟ ᱾ ᱨᱚᱦᱚᱭ ᱠᱟᱜᱼᱟ ᱟᱞᱮ ᱚᱱᱛᱮ ᱫᱚ ᱦᱮᱸ ᱟᱫᱚ ᱵᱟᱝ ᱞᱮ ᱛᱟᱸᱜᱤ ᱭᱟ ᱿
ᱦᱮᱸ ᱟᱫᱚ ᱦᱟᱸᱜ ᱟᱯᱮ ᱥᱮᱫ ᱫᱚ ᱚᱠᱟ ᱞᱮᱠᱟ? ᱟᱯᱮ ᱥᱮᱱ ᱫᱚ ᱚᱠᱟ ᱞᱮᱠᱟ ᱱᱟᱜ ᱵᱟᱨ ᱡᱟᱠᱷᱷᱟᱡ ᱯᱮ ᱪᱟᱥ ᱟᱥᱮ ᱢᱤᱫ ᱫᱷᱟᱣ ᱯᱮ ᱪᱟᱥᱼᱟ ᱚᱱᱟ ᱠᱟᱹᱴᱤᱡ ᱞᱟᱹᱭ ᱞᱮᱠᱷᱟᱱ
ᱟᱞᱮ ᱫᱚ ᱵᱟᱨ ᱡᱚᱠᱷᱟ ᱜᱮᱞᱮ ᱪᱟᱥᱼᱟ ᱵᱟᱨ ᱡᱚᱠᱷᱟ ᱜᱮᱞᱮ ᱪᱟᱥᱼᱟ, ᱟᱨ ᱟᱯᱮ ᱚᱱᱛᱮ ᱫᱚ?
ᱦᱮᱸ ᱟᱞᱮ ᱫᱚ ᱱᱟᱦᱟᱜ ᱵᱟᱨ ᱫᱷᱟᱣ ᱜᱮ ᱦᱟᱸᱜ ᱡᱟᱦᱟᱸᱢ ᱞᱟᱹᱭ ᱠᱮᱫ ᱞᱮᱠᱟ ᱾ ᱡᱟᱦᱟᱸ ᱫᱚ ᱥᱤᱛᱩᱝ ᱫᱤᱱ ᱦᱚᱸ ᱟᱨ ᱡᱟᱹᱯᱩᱫ ᱫᱤᱱ ᱢᱤᱫ ᱡᱮᱠᱷᱟ ᱾
ᱚ ᱫᱟᱜ ᱨᱮᱱᱟᱜ ᱟᱸ ᱻ ᱤᱭᱟᱹ ᱠᱚᱫᱚ ᱵᱷᱟᱹᱜᱤ ᱜᱮ ᱢᱮᱱᱟᱜᱼᱟ ᱛᱟᱦᱚᱞᱮ ᱵᱟᱝ ᱫᱟᱜ ᱨᱮᱱᱟᱜ ᱥᱩᱵᱤᱫᱷᱟ ᱠᱚᱫᱚ ᱢᱮᱱᱟᱜᱼᱟ ᱾
ᱦᱮᱸ ᱫᱟᱜ ᱫᱚ ᱥᱩᱡᱳᱜᱽ ᱥᱩᱵᱤᱫᱷᱟ ᱫᱚ ᱱᱚᱜᱼᱚ ᱱᱚᱝᱠᱟ ᱾ ᱡᱟᱹᱯᱩᱫ ᱫᱤᱱ ᱫᱚ ᱱᱚᱜᱚᱭ ᱫᱟᱜ ᱫᱤᱱ ᱱᱟᱜ ᱫᱚ ᱫᱟᱜ ᱛᱮᱜᱮᱞᱮ ᱪᱟᱥᱟ ᱟᱨ ᱥᱤᱛᱩᱝ ᱫᱤᱱ ᱡᱟᱦᱟᱸ ᱚᱱᱟ ᱫᱚ ᱱᱟᱸᱜ ᱟᱸ ᱚᱸ ᱥᱮᱞᱚ ᱢᱤᱱᱤ ᱢᱮᱱᱟᱜ ᱠᱟᱜ ᱛᱟᱞᱮᱭᱟᱜ ᱚᱱᱟ ᱠᱚᱫᱚ ᱦᱟᱸᱜ ᱚᱱᱟ ᱠᱚᱛᱮ ᱦᱟᱸᱜ, ᱟᱞᱮ ᱵᱟᱛᱟᱱ ᱠᱟᱛᱮ ᱞᱮ ᱪᱟᱥᱟ ᱱᱟᱯᱟᱭ ᱦᱩᱭᱩᱼᱟ ᱾
ᱚ ᱦᱮᱸ ᱛᱚ᱾ ᱟᱫᱚ ᱱᱚᱜ-ᱚᱭ ᱠᱤᱪᱷᱩ ᱼ ᱠᱤᱪᱷᱩ ᱡᱟᱭᱜᱟ ᱠᱚᱨᱮ ᱥᱮ ᱴᱚᱴᱷᱟ ᱠᱚᱨᱮ ᱧᱮᱞ ᱦᱩᱭᱱᱟ ᱥᱮ ᱟᱸᱡᱚᱢ ᱦᱩᱭᱱᱟ ᱦᱮᱸ᱾ ᱚᱱᱟ ᱠᱚᱨᱮ ᱫᱚ ᱚᱸᱭ ᱛᱚ ᱟᱵᱚ ᱵᱟᱨ ᱫᱷᱟᱣ ᱵᱚᱱ ᱪᱟᱥᱟ ᱵᱟᱨ ᱡᱟᱯᱟᱜ ᱦᱮᱸ ᱾ ᱟᱨ ᱚᱱᱟ ᱠᱚᱨᱮ ᱫᱚ ᱦᱟᱸᱜ ᱢᱤᱫ ᱡᱚᱠᱷᱚᱡ ᱜᱮᱠᱚ ᱪᱟᱥᱟ ᱟᱨ ᱟᱫᱚ ᱚᱱᱟᱫᱚ ᱡᱟᱭᱜᱟ ᱠᱚᱨᱮ ᱯᱩᱞᱭᱟ ᱠᱚ ᱡᱮ ᱫᱟᱜ ᱨᱮᱱᱟ ᱟᱱᱟᱴ ᱤᱭᱟᱹ ᱛᱟᱦᱚᱞᱮ ᱵᱩᱡᱽ ᱧᱟᱢᱚᱜ ᱠᱟᱱ ᱡᱮ ᱟᱵᱚ ᱱᱚᱣᱟ ᱯᱟᱨᱪᱟᱣ ᱫᱟ ᱡᱚᱛᱚ ᱛᱮᱵᱚᱱ ᱪᱟᱥᱫᱟ ᱛᱟᱦᱚᱞᱮ ᱟᱱᱮᱡ ᱫᱷᱟᱱᱯᱡ ᱾ ᱦᱩᱲᱩ ᱪᱟᱣᱞᱮ ᱦᱩᱭᱩᱜ ᱠᱟᱱ ᱛᱟᱵᱚᱱᱟ ᱚᱱᱮ ᱡᱟᱦᱟᱭ ᱵᱟᱝᱠᱚ ᱪᱟᱥᱮᱫᱼᱟ ᱦᱮᱸᱥᱮ ᱛᱟᱦᱚᱞᱮ ᱩᱱᱠᱩᱣᱟᱜ ᱚᱠᱟᱞᱮ ᱚᱱᱠᱟ ᱚᱵᱚᱥᱛᱟ ᱠᱟᱛᱮᱜ ᱩᱱᱠᱩᱣᱟᱜ ᱡᱤᱭᱚᱱ ᱠᱚᱠᱚ ᱠᱷᱟᱸᱰᱟᱣᱮᱫᱼᱟ ᱛᱟᱦᱚᱞᱮ ᱱᱟᱥᱮᱱᱟᱜ ᱫᱚᱵᱚᱱ ᱟᱹᱭᱠᱟᱹᱣ ᱫᱟᱲᱮᱭᱟᱜ ᱠᱟᱱ ᱜᱮᱭᱟ ᱵᱟᱝ ᱾
ᱦᱮᱸ ᱦᱮᱸ ᱟᱫᱚ ᱚᱱᱟ ᱟᱱᱟᱴ ᱠᱚ ᱥᱚᱞᱦᱮ ᱠᱚᱛᱮ ᱜᱮ ᱟᱵᱚ ᱦᱚᱸ ᱱᱤᱡᱮ ᱦᱚᱸ ᱱᱚᱚᱣᱟ ᱚᱞᱚᱜ ᱯᱟᱲᱦᱟᱣ ᱨᱮᱵᱚᱱ ᱢᱚᱱ ᱵᱚᱱ ᱮᱢ ᱢᱟ ᱾ ᱟᱫᱚ ᱦᱚᱸᱜᱼ ᱱᱚᱣᱟ ᱪᱟᱥ ᱠᱷᱚᱱ ᱠᱟᱹᱴᱤᱡ ᱱᱟᱥᱮ ᱱᱟᱜ ᱨᱮᱦᱚᱸ ᱵᱚᱱ ᱥᱟᱦᱟ ᱵᱚᱱ ᱛᱟᱦᱮᱱᱟ ᱤᱱᱟᱹᱠᱷᱟᱱ ᱾
ᱦᱚᱭ ᱦᱚᱭ ᱦᱚᱭ ᱴᱷᱤᱠ ᱾
ᱟᱫᱚ ᱦᱚ-ᱱᱟ ᱚᱞᱚᱜ ᱯᱟᱲᱦᱟᱣ ᱨᱮ ᱟᱵᱚ ᱦᱟᱸᱜ ᱡᱟᱦᱟᱸ ᱟᱭᱳ ᱟᱲᱟᱝ ᱛᱮᱵᱚᱱ ᱯᱟᱲᱦᱟᱜ ᱠᱟᱱ ᱱᱚᱜᱼᱱᱟ ᱠᱚᱛᱮ ᱯᱟᱲᱦᱟᱣ ᱠᱟᱛᱮᱫ ᱟᱵᱚᱨᱮᱱ ᱫᱟᱲᱮᱭ ᱫᱟᱠᱚ ᱡᱩᱫᱤ ᱚᱱᱠᱟ ᱪᱟᱹᱠᱨᱤ ᱵᱚ ᱧᱟᱢᱟ ᱠᱚ ᱛᱟᱨᱯᱚᱨᱮ ᱟᱵᱚ ᱦᱚᱸ ᱡᱩᱫᱤ ᱯᱟᱲᱦᱟᱣ ᱠᱟᱛᱮᱫ ᱪᱟᱹᱠᱨᱤ ᱵᱚᱱ ᱧᱟᱢᱟ ᱛᱟᱦᱚᱞᱮ ᱠᱷᱟᱱ ᱟᱵᱚ ᱚᱱᱟ ᱪᱟᱥ ᱠᱟᱹᱢᱤ ᱠᱷᱚᱱ ᱠᱟᱹᱴᱤᱡ ᱵᱚᱱ ᱱᱟᱥᱮᱱᱟᱜ ᱯᱷᱟᱨᱟᱠ ᱨᱮᱵᱚᱱ ᱛᱟᱦᱮᱱᱟ, ᱠᱤᱱᱛᱩᱜ ᱦᱚᱸᱜ-ᱚ ᱱᱚᱣᱟ ᱪᱟᱥ ᱠᱟᱹᱢᱤ ᱠᱚᱫᱚ ᱠᱤᱱᱛᱩ ᱟᱵᱚᱻᱱ ᱡᱟᱦᱟᱸ ᱥᱟᱱᱛᱟᱲ ᱥᱚᱢᱟᱡᱽ ᱨᱮ ᱵᱮᱥᱤᱨ ᱵᱷᱟᱜᱽ ᱟᱵᱚ ᱥᱟᱱᱛᱟᱲ ᱥᱚᱢᱟᱡᱽ ᱨᱤᱱ ᱴᱷᱮᱱ ᱠᱚ ᱧᱮᱞᱚᱜ ᱠᱟᱱᱟ ᱵᱮᱥᱤᱨ ᱵᱷᱟᱜᱽ ᱵᱟ ᱟᱵᱚ ᱜᱮᱵᱚᱱ ᱪᱟᱥ ᱮᱫᱟ ᱦᱮᱸ᱾ ᱦᱚᱜᱼᱚ ᱱᱚᱣᱟ ᱠᱚᱫᱚ ᱱᱟᱦᱟᱸᱜ ᱢᱤᱫ ᱞᱮᱠᱟᱛᱮ ᱟᱹᱰᱤ ᱱᱟᱯᱟᱭ ᱠᱟᱹᱢᱤᱭᱟᱜ ᱠᱟᱱ ᱜᱮᱭᱟ ᱟᱫᱚ ᱟᱫᱚ ᱟ ᱢᱟᱱᱮ ᱤᱧᱟᱹᱜ ᱢᱮᱱᱛᱮᱫᱚ ᱱᱚᱣᱟ ᱫᱚ ᱦᱩᱭᱩᱜ ᱠᱟᱱᱟ ᱢᱤᱫ ᱞᱮᱠᱟ ᱛᱮᱫᱚ ᱱᱟᱯᱟᱭ ᱠᱟᱹᱢᱤ ᱨᱮᱦᱚᱸ ᱟᱵᱚ ᱵᱷᱟᱹᱜᱤ ᱥᱩᱞᱩᱠ ᱛᱟᱦᱮᱸ ᱠᱚᱨᱛᱮ ᱜᱮᱞᱮ ᱟᱫᱚ ᱟᱵᱚ ᱚᱞᱚᱜ ᱯᱟᱲᱦᱟᱜ ᱠᱟᱛᱮ ᱵᱚ ᱥᱮᱬᱟᱸᱭᱟ ᱚᱱᱟ ᱫᱚ ᱢᱟᱨᱟᱝ ᱵᱨᱯᱟᱨ᱾
ᱮᱠᱟᱞ ᱮᱠᱟᱞ ᱥᱟᱹᱨᱤ ᱠᱟᱛᱷᱟ ᱠᱟᱱ ᱜᱮᱭᱟ ᱟᱹᱰᱤ ᱡᱚᱛᱷᱟᱛ ᱠᱟᱛᱷᱟᱢ ᱞᱟᱹᱭ ᱠᱟᱜ-ᱟ᱾ ᱥᱮ ᱠᱟᱹᱢᱤ ᱠᱟᱹᱥᱱᱤ ᱢᱟ ᱛᱟᱦᱮᱱ ᱜᱮ ᱫᱤᱱᱟᱹᱢ ᱫᱤᱱ ᱟᱨ ᱚᱱᱟᱛᱮ ᱛᱚ ᱨᱮᱦᱚᱸ ᱟᱵᱚ ᱪᱮᱠᱟᱜᱛᱮ ᱞᱟᱡ ᱫᱟᱠᱟ ᱦᱟᱯᱮᱱ ᱫᱤᱱ ᱞᱟᱹᱜᱤᱫ ᱥᱮ ᱵᱷᱚᱵᱤᱥᱚᱛ ᱞᱟᱹᱜᱤᱫ
ᱛᱮ ᱟᱵᱚ ᱟᱸ ᱚᱱᱠᱟ ᱢᱟᱴᱷ ᱨᱮ ᱵᱟᱝ ᱠᱷᱟᱴᱟᱣ ᱠᱟᱛᱮᱫ ᱦᱮᱸ ᱮᱥᱤ ᱚᱲᱟᱜ ᱨᱮ ᱫᱩᱲᱩᱵ ᱠᱟᱛᱮᱜ ᱦᱮᱸ ᱯᱩᱭᱥᱟᱹ ᱠᱚᱵᱚᱱ ᱟ ᱨᱛᱡᱽᱜᱟᱨ ᱫᱟᱲᱮᱭᱟ, ᱚᱱᱟ ᱨᱮᱱᱟᱜ ᱢᱤᱫᱴᱟᱹᱝ ᱟᱹᱰᱤ ᱱᱟᱯ ᱚᱱᱟ ᱢᱤᱫᱴᱟᱝ ᱥᱳᱨᱥ ᱮᱢ ᱞᱟᱹᱭ ᱠᱮᱜᱼᱟ ᱡᱮ ᱵᱟᱝ ᱟ ᱚᱞᱚᱜ ᱯᱟᱲᱦᱟᱣ ᱛᱤᱱᱟᱹᱜ ᱟ ᱞᱟᱹᱠᱛᱤ ᱢᱮᱱᱟᱜᱼᱟ ᱟᱵᱚᱣᱟᱜ ᱡᱤᱭᱚᱱ ᱨᱮ ᱵᱟᱝ᱾
ᱦᱩᱸ᱾
ᱟᱪᱪᱷᱟ ᱟᱪᱪᱷᱟ ᱴᱷᱤᱠ ᱛᱟᱦᱞᱮ ᱦᱤᱛᱚᱜ ᱫᱚ ᱪᱮᱫ ᱯᱮ ᱪᱤᱠᱟᱹ ᱵᱟᱲᱟᱭᱮᱜ ᱠᱟᱱᱟ ᱚᱞᱚᱜ ᱯᱟᱲᱦᱟᱣ ᱠᱚᱫᱚ ᱦᱩᱭᱩᱜ ᱠᱟᱱᱟ ᱥᱮ ᱚᱠᱟᱞᱮᱠᱟ?
ᱦᱳᱭ ᱱᱚᱜᱼᱚᱱᱟᱦᱜ ᱚᱱᱟ ᱦᱚᱨ ᱨᱮ ᱢᱮᱱᱟᱜ ᱞᱮᱭᱟ, ᱚᱞᱚᱜ ᱯᱟᱲᱦᱟᱣ ᱦᱚᱨ ᱨᱮᱜᱮ ᱦᱮᱱᱟᱜ ᱟᱫᱚ ᱦᱟᱸᱜ ᱚᱱᱟᱜᱮ ᱦᱮᱸ ᱪᱟᱹᱞᱩᱣ ᱠᱟᱱᱟ ᱦᱟᱸᱜ᱾
ᱟᱪᱪᱷᱟ ᱟᱪᱪᱷᱟ, ᱟᱪᱪᱷᱟ ᱦᱚᱸᱜ-ᱚᱭ ᱪᱮᱫ ᱦᱚᱸ ᱵᱟᱝ ᱟᱸ ᱦᱟᱸᱜ ᱟᱯᱮ ᱚᱱᱟ ᱠᱚᱨᱮ ᱞᱤᱠᱟᱱ ᱪᱮ ᱦᱩᱲᱩ ᱠᱚᱯᱮ ᱪᱟᱥ ᱤᱭᱟᱹ ᱵᱟᱨᱡᱮ ᱠᱚ᱾ ᱛᱟᱦᱚᱞᱮ ᱦᱩᱲᱩ ᱠᱚ ᱵᱮᱜᱚᱨ ᱦᱚᱸ ᱟᱨ ᱚᱱᱠᱟᱱᱟᱜ ᱪᱮᱫ ᱪᱟᱥ ᱠᱚᱯᱮ ᱪᱟᱥ ᱜᱮᱭᱟ ᱢᱟᱱᱮ
ᱦᱮᱸ ᱦᱮᱸ᱾ ᱟᱹᱰᱤ ᱱᱟᱯᱟᱭ ᱠᱟᱛᱷᱟᱢ ᱠᱩᱞᱤ ᱠᱤᱫᱤᱧᱟ ᱚᱱᱟ ᱦᱚᱸ ᱟᱹᱰᱤ ᱱᱟᱯᱟᱭ ᱜᱮ᱾ ᱦᱚᱸᱜᱼᱚᱭ ᱡᱮ ᱦᱩᱲᱩ ᱪᱟᱥ ᱵᱚᱫᱚᱞ ᱛᱮ ᱡᱟᱦᱟᱸ ᱵᱚᱱ ᱞᱮ ᱪᱟᱥ ᱜᱮᱭᱟ ᱢᱤᱫ ᱞᱮᱠᱟ ᱛᱮ ᱫᱚ ᱵᱟᱫᱟᱢ᱾ ᱛᱤᱞᱢᱤᱧ, ᱠᱷᱚᱥᱟ᱾ ᱚᱱᱠᱟᱱᱟᱜ ᱟᱹᱰᱤ ᱛᱮᱱᱟᱜ ᱨᱚᱦᱚᱭ ᱢᱮᱱᱟᱜ ᱛᱟᱢᱟ ᱡᱚᱱᱚᱲᱟ ᱦᱮᱸ᱾
ᱟᱪᱪᱷᱟ᱾
ᱟᱫᱚ ᱦᱚᱸᱜᱼᱚ ᱱᱚᱣᱟ ᱠᱚ ᱟᱹᱰᱤ ᱞᱮᱠᱟᱱ ᱪᱟᱥ ᱢᱮᱱᱟᱜ ᱟᱠᱟᱫᱟ᱾ ᱦᱚᱸᱜᱼᱚ ᱱᱟ ᱠᱚ ᱢᱟᱱᱟ ᱡᱟᱦᱟᱸ ᱛᱤᱱᱟᱜ ᱟᱸ ᱮᱢᱱᱤ ᱥᱤᱛᱩᱝ ᱫᱤᱱ᱾ ᱛᱚᱠᱷᱚᱱ ᱱᱚᱣᱟ ᱪᱟᱥ ᱜᱟᱱᱚᱜᱼᱟ᱾ ᱟᱫᱚ ᱪᱟᱯᱩᱫ ᱫᱤᱱ ᱫᱚ ᱱᱟᱥᱮᱱᱟᱜ ᱚᱱᱟ ᱫᱚ ᱵᱟᱝ ᱜᱟᱱᱚᱜᱼᱟ ᱠᱟᱨᱚᱱ ᱦᱩᱭᱩᱜ ᱠᱟᱱᱟ ᱟᱸᱱ ᱡᱟᱨᱜᱮ ᱡᱟᱹᱯᱩᱫ ᱫᱚ ᱦᱟᱸᱜ ᱛᱚᱠᱷᱚᱱᱚ ᱨᱚᱦᱚ ᱪᱟᱥ ᱫᱚ ᱱᱟᱦᱟᱜ ᱵᱟᱝ ᱜᱟᱱᱚᱜᱼᱟ᱾ ᱦᱮᱸ ᱟᱫᱚ ᱟᱞᱮ ᱥᱮᱫ ᱫᱚ ᱦᱚᱸᱜᱼᱚᱱᱟ ᱦᱚᱸᱣᱟᱜ ᱵᱷᱟᱜᱤ ᱦᱩᱭᱩᱜᱼᱟ ᱦᱟᱸᱜ᱾ ᱟᱫᱚ ᱟᱯᱮ ᱥᱮᱱ ᱜᱮ ᱚᱠᱟ ᱞᱮᱠᱟ ᱯᱮ ᱨᱚᱦᱚᱭᱟ?
ᱟᱞᱮ ᱱᱚᱱᱛᱮ ᱫᱚ ᱦᱮᱸ᱾ ᱦᱮᱸ ᱟᱞᱮ ᱱᱚᱛᱮ ᱫᱚ ᱦᱳᱲᱳ ᱪᱟᱥ ᱢᱟ ᱦᱩᱭᱩᱜ ᱜᱮ ᱚᱱᱮᱢ ᱟᱸᱡᱚᱢ ᱠᱮᱫᱼᱟ ᱢᱟᱲᱟᱝ ᱞᱤᱧ ᱞᱟᱹᱭ ᱠᱮᱜᱼᱟ᱾ ᱟᱨ ᱚᱱᱟ ᱵᱮᱜᱚᱨ ᱦᱚᱸ ᱦᱤᱛᱚᱜ ᱟᱸ ᱡᱟᱦᱟᱸ ᱥᱚᱵᱽᱡᱤ ᱠᱚ ᱢᱮᱱᱟᱜ ᱟᱠᱟᱫᱟ ᱥᱮ᱾ ᱡᱟᱦᱟᱸ ᱛᱤᱱᱟᱹᱜ ᱥᱚᱵᱡᱤ ᱢᱮᱱᱟᱜ ᱟᱠᱟᱫᱟ ᱡᱷᱚᱛᱚ ᱠᱤᱪᱷᱩ ᱜᱮ ᱟᱞᱮ ᱱᱚᱰᱮ ᱫᱚ ᱪᱟᱥ ᱦᱩᱭᱩᱜᱼᱟ᱾ ᱟᱨ ᱚᱱᱮ ᱡᱟᱦᱟᱸᱢ ᱞᱟᱹᱭ ᱠᱟᱫᱟ ᱵᱟᱫᱟᱢ ᱛᱟᱯᱟᱨᱮ ᱚᱱᱟ ᱠᱚ ᱢᱟ ᱢᱮᱱᱟᱜ ᱟᱠᱟᱜ ᱜᱮ᱾ ᱚᱱᱟ ᱵᱮᱜᱚᱨ ᱨᱮ ᱡᱟᱦᱟᱸ ᱥᱟᱠ ᱥᱚᱵᱽᱡᱤ ᱠᱚ ᱢᱮᱱᱟᱜᱼᱟ, ᱟᱲᱟᱜ ᱥᱟᱠᱟᱢ ᱠᱚ, ᱛᱚ ᱡᱚᱛᱚ ᱜᱮ ᱟᱞᱮ ᱱᱚ ᱛᱮ ᱫᱚᱞᱚ ᱞᱮ ᱨᱚᱦᱚᱭ ᱜᱤᱭᱟ᱾ ᱟᱹᱞᱩ ᱠᱚᱯᱮ ᱪᱟᱥ ᱟᱥᱮ ᱵᱟᱝ ᱟᱹᱞᱩ ᱠᱚ?
ᱦᱮᱸᱻ ᱱᱚᱜᱼᱚᱱᱟ ᱦᱚᱸ ᱪᱟᱥ ᱦᱩᱭᱩᱜ ᱜᱮᱭᱟ᱾ ᱟᱞᱩ ᱦᱚᱸ ᱪᱟᱥ ᱦᱩᱭᱩᱜ ᱜᱮᱭᱟ᱾
ᱢᱚᱸ᱾ ᱦᱮᱸ ᱛᱚ ᱟᱫᱚ ᱟᱹᱞᱩ ᱦᱚᱸ ᱠᱚᱞᱮ ᱪᱟᱥ ᱜᱮᱭᱟ ᱟᱞᱮ ᱦᱚᱸ ᱟᱹᱞᱩ ᱠᱚ ᱦᱟᱞᱟᱝ ᱠᱟᱛᱮᱫ ᱜᱮ ᱚᱱᱟ ᱛᱤᱞ ᱵᱤᱫᱩᱭᱟᱹ ᱮᱨ ᱜᱮᱭᱟ ᱞᱮ ᱚᱱᱟ ᱠᱚ ᱟᱨᱠᱤ᱾
ᱦᱩᱸ ᱦᱩᱸ ᱦᱩᱸ ᱚ ᱚᱱᱟ ᱠᱚᱫᱚ ᱪᱟᱥ ᱞᱮᱠᱷᱟᱱ ᱟᱵᱚ ᱢᱤᱫ ᱴᱟᱝᱼᱼ ᱟᱸᱻ ᱚᱲᱟᱜ ᱨᱮᱱᱟᱜ ᱡᱟᱦᱟᱸ ᱩᱛᱩ ᱠᱩ ᱨᱮᱱᱟᱜ ᱥᱚᱢᱚᱥᱥᱟ ᱱᱟᱥᱮᱱᱟᱜ ᱚᱸ ᱠᱟᱹᱴᱤᱡ ᱥᱚᱦᱞᱮ ᱧᱚᱜᱚᱜ ᱟᱵᱚᱱ
ᱦᱮᱸᱼᱦᱮᱸᱼᱦᱮᱸᱼᱦᱮᱸ ᱚᱱᱟ ᱢᱟ ᱠᱟᱛᱷᱟ ᱠᱟᱱ ᱜᱮᱭᱟ ᱵᱟᱠᱷᱟᱱ ᱡᱟᱦᱟᱸ ᱞᱮᱠᱟ ᱵᱟᱡᱟᱨ ᱠᱚᱨᱮ ᱡᱟᱦᱟᱸ ᱞᱮᱠᱟᱼᱼ ᱟᱱᱟᱪ ᱠᱤᱨᱤᱧ ᱡᱚᱠᱷᱚᱱ ᱵᱚᱱ ᱪᱟᱞᱟᱜ ᱠᱟᱱᱟ ᱥᱮ ᱠᱟᱱᱟ ᱥᱮ ᱛᱟᱦᱞᱮ ᱠᱷᱟᱱ ᱫᱟᱢ ᱠᱚ ᱡᱟᱹᱥᱛᱤ ᱜᱟᱱ ᱫᱤᱱᱟᱹᱢ ᱫᱤᱱ ᱠᱤᱨᱤᱧ ᱠᱟᱛᱮᱜ ᱡᱚᱢ ᱫᱚ ᱟᱹᱰᱤ ᱜᱮ ᱟᱱᱟᱴ ᱜᱮ ᱵᱩᱡᱷᱟᱹᱜ ᱠᱟᱱᱟ ᱵᱟᱝᱼᱼ
ᱦᱮᱸᱼᱼ
ᱚᱱᱠᱟ ᱟᱲᱟᱜ ᱥᱟᱠᱟᱢ ᱠᱚᱫᱚ ᱟᱯᱮ ᱡᱚᱢ ᱞᱟᱹᱜᱤᱫ ᱯᱮ ᱨᱚᱦᱚᱭ ᱠᱟᱜᱼᱟ ᱥᱮ ᱵᱟᱝ
ᱦᱮᱸ ᱚᱱᱟ ᱠᱚᱫᱚ ᱚᱲᱟᱜ ᱨᱮ ᱢᱮᱱᱟᱜ ᱟᱠᱟᱜᱼᱟ ᱳᱭ ᱵᱟᱲᱜᱮ ᱨᱮ ᱦᱟᱸᱜ ᱠᱤᱼᱼ ᱠᱤᱪᱷᱩ ᱨᱚᱦᱚᱭ ᱵᱟᱲᱟ ᱦᱩᱭ ᱠᱟᱱᱟ ᱡᱟᱦᱟᱸ ᱫᱚᱱᱟᱜᱼᱼ ᱮᱸ ᱥᱮᱞᱚ ᱢᱮᱱᱟᱜ ᱛᱟᱞᱮᱭᱟ ᱛᱮ ᱠᱟᱹᱴᱤᱡ ᱥᱩᱵᱤᱫᱷᱟ ᱟᱠᱟᱱ ᱛᱟᱞᱮᱭᱟ
ᱦᱩᱸᱼᱦᱩᱸᱼᱦᱩᱸ ᱚᱸ ᱟᱯᱱᱟᱨ ᱠᱚᱣᱟᱜ ᱜᱮ ᱥᱮᱞᱚ ᱢᱮᱱᱟᱜᱼᱟ ᱵᱟᱝ
ᱦᱮᱸ ᱡᱮᱢᱚᱱ ᱦᱟᱜ ᱟᱸᱼᱼ ᱵᱮᱸᱜᱟᱲ ᱠᱚ ᱨᱚᱦᱚᱭ ᱦᱩᱭ ᱠᱟᱱᱟ ᱠᱩᱸᱫᱽᱨᱤ ᱠᱚ ᱨᱮᱱᱟᱜ ᱫᱟᱨᱮ ᱨᱚᱦᱚᱭ ᱦᱩᱭ ᱠᱟᱱᱟ ᱛᱟ ᱯᱚᱨᱮᱜᱼᱚ ᱱᱚᱜ ᱟᱸ ᱡᱟᱦᱟᱸ ᱟᱸ ᱯᱩᱨᱟᱹᱭ ᱠᱚ ᱦᱮᱸ ᱟᱫᱚ ᱦᱚᱸᱜᱼᱚ ᱱᱟ ᱠᱷᱚᱱᱟᱜ ᱨᱚᱦᱚᱭ ᱦᱩᱭ ᱟᱠᱟᱱ ᱱᱚᱜᱼᱚ ᱱᱟ ᱠᱚᱛᱮ ᱜᱤᱭᱮ ᱱᱚᱣᱟ ᱡᱟᱦᱟᱱᱟᱜ ᱚᱲᱟᱜ ᱨᱮᱱᱟᱜ ᱩᱛᱩ ᱵᱩᱞᱩᱝ ᱠᱚ ᱠᱤᱨᱤᱧ ᱜᱟᱱᱚᱜ ᱠᱟᱱᱟ ᱚᱱᱟ ᱠᱚ ᱟᱹᱠᱷᱨᱤᱧ ᱠᱟᱛᱮᱫ
ᱦᱚᱭ ᱛᱚ
ᱦᱩᱸ
ᱦᱮᱸ ᱚᱱᱟᱢᱟ ᱠᱟᱛᱷᱟ ᱠᱟᱱ ᱜᱮᱭᱟ ᱟᱵᱚ ᱮᱸᱼᱼ ᱦᱟᱸᱜ ᱵᱚᱱ ᱧᱮᱞᱮᱜᱼᱟ ᱡᱮ ᱡᱚᱢ ᱵᱮᱜᱚᱨ ᱦᱚᱸ ᱟᱫᱚ ᱪᱮᱫ ᱪᱤᱠᱟᱹ ᱠᱟᱱᱟ ᱡᱟᱦᱟᱸ ᱛᱮᱼᱼ ᱱᱟᱥᱮ ᱱᱟᱜ ᱠᱟᱹᱣᱰᱤ ᱟᱨᱡᱟᱣ ᱜᱟᱱᱚᱜᱼᱟ ᱚᱱᱠᱟ ᱞᱮᱠᱟ ᱦᱚᱸᱠᱚ ᱨᱚᱦᱚᱭ ᱠᱟᱜ ᱠᱟᱱᱟ ᱛᱟᱦᱞᱮ ᱵᱟᱝ
ᱦᱩᱸᱼᱼ
ᱟᱞᱮ ᱦᱚᱸ ᱚᱱᱠᱟ ᱜᱮ ᱨᱚᱦᱚᱭ ᱫᱚᱞᱮ ᱨᱚᱦᱚᱭ ᱟᱠᱟᱜ ᱜᱮᱼᱼ ᱚᱱᱟ ᱡᱚᱢ ᱵᱮᱜᱚᱨ ᱦᱚᱸ ᱡᱟᱦᱟᱸ ᱫᱚᱻ ᱠᱟᱹᱣᱰᱤ ᱠᱟᱹᱴᱤᱡᱽ ᱟᱨᱡᱟᱣ ᱜᱟᱱᱚᱜ ᱢᱟ ᱚᱱᱠᱟᱱᱟᱜ ᱡᱟᱦᱟᱸ ᱥᱚᱵᱡᱤ ᱠᱚᱞᱮ ᱨᱚᱦᱚᱭ ᱠᱟᱫᱟ ᱚᱱᱟ‌ ᱠᱟᱱᱟ ᱥᱚᱥᱟ ᱠᱚ ᱵᱚᱨᱵᱳᱴᱤ ᱛᱟᱯᱚᱨᱮᱼᱼ ᱠᱟᱱᱟ ᱟ ᱠᱩᱞᱢᱤ ᱟᱲᱟᱜ ᱦᱮᱸᱼᱼ ᱛᱟᱨᱯᱚᱨᱮ ᱦᱩᱭᱩᱜ ᱠᱟᱱᱟ ᱟᱸ ᱯᱟᱴ ᱟᱲᱟᱜ ᱚᱱᱟ ᱠᱚᱫᱚ ᱟᱯᱮ ᱥᱮᱫ ᱢᱮᱱᱟᱜᱼᱟ ᱟᱥᱮ ᱵᱟᱝ ᱜᱮ
ᱦᱮᱸ ᱱᱚᱜᱼᱚ ᱱᱟ ᱠᱚᱫᱚ ᱱᱟᱦᱟᱜ ᱠᱤᱪᱷᱩ ᱢᱮᱱᱟᱜᱼᱟ ᱟᱨ ᱠᱤᱪᱷᱩ ᱜᱟᱱ ᱫᱚ ᱵᱟᱹᱭ ᱵᱟᱹᱭᱛᱮ ᱦᱟᱹᱯᱤᱛ ᱠᱟᱱ ᱛᱟᱞᱮᱭᱟ ᱦᱚᱸᱜ-ᱚ ᱱᱚᱣᱟ ᱯᱟᱴ ᱦᱚᱸᱜᱼᱚ ᱱᱚᱣᱟ ᱠᱚᱫᱚ ᱠᱟᱹᱴᱤᱡ ᱦᱟᱹᱯᱤᱛ ᱠᱟᱱᱟ ᱱᱤᱛᱚᱜ ᱫᱚ ᱱᱟᱦᱟᱜ ᱞᱮ ᱧᱟᱢ ᱫᱚ ᱚᱥᱛᱚᱢᱵᱷᱚᱵᱚᱜ ᱠᱟᱱᱟ
ᱚ ᱟᱯᱮ ᱚᱱᱛᱮ ᱫᱚ ᱛᱟᱦᱞᱮ ᱵᱟᱝ ᱯᱮ ᱨᱚᱦᱚᱭ ᱜᱮᱭᱟ ᱚᱱᱟ ᱫᱚ ᱵᱟᱝ
ᱦᱳᱭ ᱚᱱᱟ ᱠᱚᱫᱚ ᱟᱹᱰᱤ ᱠᱚᱢ ᱠᱟᱱᱟ ᱠᱟᱨᱚᱱᱼᱼ ᱚ ᱱᱮᱛᱟᱨ ᱡᱟᱝ ᱠᱚ ᱨᱮᱱᱟᱜ ᱥᱚᱢᱚᱥᱥᱟ ᱦᱩᱭ ᱠᱷᱟᱹᱛᱤᱨ ᱛᱮ ᱚᱱᱟ ᱠᱚᱫᱚ ᱡᱟᱭᱜᱟ ᱠᱚ ᱚ ᱥᱚᱝᱠᱚᱴᱚᱜ ᱠᱟᱱ ᱠᱷᱟᱹᱛᱤᱨ ᱛᱮ ᱚᱱᱟ ᱠᱚᱫᱚ ᱨᱚᱦᱚᱭ ᱵᱟᱝ ᱜᱟᱱᱚᱜ ᱠᱟᱱ ᱛᱟᱞᱮᱭᱟ
ᱚ ᱟᱪᱪᱷᱟ ᱟᱪᱪᱷᱟ ᱱᱤᱭᱟᱹ ᱜᱷᱟᱹᱲᱤᱡ ᱛᱟᱦᱚᱞᱮ ᱦᱩᱲᱩ ᱨᱚᱦᱚᱭ ᱠᱚᱫᱚ ᱟᱹᱣᱨᱤ ᱯᱮ ᱮᱦᱚᱵᱟ
ᱟᱹᱣᱨᱤ ᱟᱹᱣᱨᱤ ᱱᱚᱜᱼᱚ ᱱᱟᱜ ᱛᱚᱞᱟ ᱜᱤᱰᱤ ᱦᱩᱭ ᱠᱟᱱᱟ ᱚᱱᱟ ᱠᱚ ᱦᱩᱭ ᱥᱟᱹᱛ ᱞᱮᱱ ᱠᱷᱟᱱ ᱳᱭ ᱪᱟᱥ ᱫᱚ ᱪᱟᱹᱞᱩᱜᱼᱟ
ᱛᱟᱞᱦᱮ ᱛᱚᱞᱟ ᱫᱚ ᱛᱤᱥᱚ ᱯᱮ ᱜᱤᱰᱤ ᱠᱟᱜᱼᱟ
ᱱᱚᱜᱼᱚ ᱛᱚ ᱡᱟᱦᱟᱸ ᱫᱤᱱ ᱱᱟᱦᱟᱜ ᱯᱟᱲᱟᱭᱮᱱ ᱫᱚ ᱰᱟᱠ ᱚᱱᱟ ᱞᱟᱦᱟ ᱜᱮ ᱱᱟᱦᱟᱜ ᱠᱚ ᱮ ᱮᱨ ᱵᱟᱲᱟ ᱟᱠᱟᱫ ᱛᱟᱞᱮᱭᱟ ᱦᱟᱸᱜ
ᱚ ᱦᱮᱸ ᱛᱚ ᱛᱮᱦᱮᱧᱟᱜ ᱚᱢᱵᱚᱵᱚᱛᱤ ᱫᱚ ᱟᱯᱮ ᱚᱱᱛᱮ ᱚᱠᱟ ᱞᱮᱠᱟ ᱯᱮ ᱢᱟᱱᱟᱣ ᱜᱮᱭᱟ
ᱚᱢᱵᱚᱵᱚᱛᱤ
ᱦᱮᱸ ᱚᱢᱵᱚᱵᱚᱛᱤ ᱢᱟ ᱯᱟ ᱦᱳᱭ ᱚᱢᱵᱚᱵᱚᱛᱤ ᱢᱟ ᱯᱟᱨᱚᱢᱮᱱ᱾
ᱦᱮᱸ ᱚᱢᱵᱚᱵᱚᱛᱤ ᱫᱚ ᱳᱭ ᱱᱚᱝᱠᱟ ᱞᱮ ᱢᱟᱱᱟᱣ ᱜᱮᱭᱟ᱾ ᱡᱟᱦᱟᱸ ᱫᱚ ᱱᱟᱸᱜ ᱟᱵᱚ ᱱᱟᱣᱟ ᱯᱷᱚᱲ ᱡᱟᱦᱟᱸ ᱫᱚᱢ ᱧᱟᱢ ᱫᱟᱵᱚᱱ ᱠᱷᱟᱱᱴᱟᱱ, ᱦᱚᱸᱜ-ᱚ ᱱᱚᱣᱟ ᱱᱟᱜ ᱢᱤᱫᱴᱟᱝ ᱟᱵᱚ ᱥᱟᱨᱡᱚᱢ ᱥᱟ ᱠᱟᱢ ᱨᱮ ᱯᱟᱛᱲᱟ ᱯᱤᱴᱷᱟᱹ ᱠᱟᱛᱮᱜ ᱵᱚᱱ ᱢᱤᱫᱴᱮᱝ ᱵᱮᱱᱟᱣ ᱠᱟ ᱛᱮᱫ ᱟᱵᱚ ᱡᱟᱦᱟᱸ ᱪᱩᱞᱦᱟᱹ ᱨᱮ ᱡᱟᱦᱟᱸ ᱴᱩᱠᱩᱡ ᱨᱮ ᱵᱚᱱ ᱡᱟᱦᱟᱸ ᱯᱤᱴᱷᱟᱹ ᱵᱚᱱ ᱨᱚᱸᱜᱚᱭᱮᱫᱟ ᱦᱟᱸᱜ ᱦᱚᱜ-ᱚ ᱱᱟ ᱴᱟᱜ ᱩᱰᱩᱜ ᱠᱟᱛᱮ ᱱᱟᱜ ᱵᱚᱱ ᱡᱟᱦᱟᱸ ᱵᱚᱱ ᱡᱚᱢᱟ ᱚᱱᱟ ᱫᱚ ᱯᱟᱛᱲᱟ ᱯᱤᱴᱷᱟᱹ ᱠᱟᱛᱮᱫ ᱚᱱᱟᱜᱮ ᱢᱤᱫᱴᱟᱝ ᱟᱢᱵᱟᱵᱚᱛᱤ ᱞᱮ ᱦᱤᱥᱟᱹᱵ ᱛᱮᱞᱮ ᱢᱤᱫᱴᱟᱝ ᱟᱞᱮ ᱞᱮ ᱡᱚᱢ ᱧᱩᱭᱟ ᱟᱨ ᱡᱟᱦᱟᱸ ᱚᱢᱵᱚᱵᱚᱛᱤ ᱧᱩᱛᱩᱢ ᱛᱮ ᱢᱤᱫᱴᱟᱝ ᱳᱭ ᱡᱮ ᱚᱢᱵᱚᱵᱚᱛᱤ ᱧᱩᱛᱩᱢ ᱛᱮ ᱚᱱᱠᱟ ᱟᱨ ᱵᱚᱸᱜᱟ ᱧᱩᱛᱩᱢ ᱛᱮ ᱦᱚᱸᱜ-ᱚᱭ ᱞᱮ ᱮᱢ ᱠᱮᱫᱟ᱾ ᱦᱮᱸ ᱟᱫᱚ ᱚᱱᱟᱜᱮ ᱟᱞᱮ ᱫᱚ ᱚᱢᱵᱚᱵᱚ ᱛᱤ ᱫᱚ ᱱᱟᱜ ᱟᱫᱚ ᱱᱚᱣᱟ ᱫᱚ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱟᱵᱤᱱ ᱦᱚᱸ ᱵᱤᱱ ᱞᱟᱹᱭ ᱠᱮᱫ ᱞᱮᱠᱟ᱾
ᱦᱮᱸ ᱦᱮᱸ ᱦᱮᱸ ᱛᱟᱞᱦᱮ ᱫᱟᱫᱟ ᱟᱞᱮ ᱱᱚᱱᱛᱮ ᱡᱟᱦᱟᱸ ᱞᱮᱠᱟᱞᱮ ᱢᱟᱱᱟᱣᱟ ᱚᱱᱟᱫᱚ ᱦᱩᱭᱩᱜ ᱠᱟᱱᱟ ᱚᱢᱵᱚᱵᱚᱛᱤ ᱦᱤᱞᱳᱜ ᱫᱚ ᱡᱚᱢ ᱧᱩ ᱡᱟᱦᱟᱸᱧ ᱞᱮᱭ ᱠᱮᱫ ᱜᱮᱢ ᱠᱟᱱᱴᱷᱟᱲ ᱢᱮᱱᱟᱜᱼᱟ ᱩᱞ ᱢᱮᱱᱟᱜᱼᱟ ᱩᱞ ᱵᱮᱞᱮ ᱡᱟᱦᱟᱸᱫᱚ ᱠᱟᱱᱟ ᱚᱱᱟ ᱠᱚ ᱢᱮᱥᱟ ᱠᱟᱛᱮᱜ ᱜᱮ ᱮᱸ ᱠᱷᱟᱹᱡᱟᱹᱲᱤ ᱢᱮᱱᱟᱜ ᱠᱟᱫᱟ ᱯᱳᱭᱞᱳ ᱫᱤᱱ ᱦᱤᱞᱳ ᱡᱟᱦᱟᱸ ᱥᱮᱛᱟᱜ ᱵᱮᱲᱟ ᱞᱮ ᱩᱢ ᱯᱷᱟᱨᱪᱟᱜᱼᱟ ᱛᱟᱯᱚᱨᱮ ᱜᱮᱡ ᱜᱩᱨᱤᱡ ᱠᱟᱛᱮ ᱡᱟᱦᱟᱸ ᱚᱲᱟᱜ ᱨᱮᱱ ᱵᱚᱸᱜᱟ ᱵᱩᱨᱩ ᱯᱩᱨᱩᱫᱷᱩᱞ ᱠᱚ ᱢᱮᱱᱟᱜ ᱟᱠᱟᱫ ᱠᱚᱣᱟ ᱩᱱᱠᱩ ᱠᱚ ᱮᱢ ᱵᱟᱲᱟ ᱦᱩᱭᱩᱜᱼᱟ ᱮᱢ ᱵᱟᱲᱟ ᱠᱟᱛᱮ ᱟᱫᱚ ᱟᱯᱱᱟᱨ ᱠᱚᱦᱚᱸ ᱡᱚᱢ ᱵᱟᱲᱟ ᱦᱩᱭᱩᱜᱼᱟ᱾
ᱦᱳᱭ
ᱟᱨ ᱱᱚᱝᱠᱟ ᱩᱱᱠᱩ ᱴᱷᱮᱱ ᱵᱟᱠᱷᱮᱲ ᱦᱩᱭᱩᱜ ᱜᱮᱭᱟ ᱡᱮ ᱡᱚᱢᱟᱞᱮ ᱧᱩᱭᱟᱞᱮ ᱦᱮᱸ ᱟᱨ ᱡᱟᱦᱟᱸᱱᱟᱜ ᱞᱟᱡ ᱦᱟᱹᱥᱩ ᱵᱚᱦᱚᱜ ᱦᱟᱹᱥᱩ ᱟᱞᱚ ᱥᱤᱨᱡᱟᱹᱣᱟᱞᱮ ᱢᱟ ᱱᱚᱝᱠᱟ ᱢᱤᱫᱴᱟᱝ ᱦᱮᱸ ᱵᱟᱠᱷᱮᱲ ᱟᱠᱚ ᱟᱨ ᱠᱤ ᱵᱟᱲᱟᱭ ᱟᱵᱚᱱ ᱡᱮ ᱩᱱᱠᱩ ᱫᱚ ᱱᱤᱛᱚᱜ ᱫᱚ ᱵᱚᱸᱜᱟ ᱨᱩᱯ ᱛᱮ ᱟᱵᱚ ᱴᱷᱮᱱ ᱫᱚ ᱦᱮᱱᱟᱜ ᱟᱠᱟᱫ ᱠᱚᱣᱟ ᱩᱱᱠᱩ ᱜᱮ ᱟᱵᱚᱣᱟᱜ ᱟᱨ ᱡᱟᱦᱟᱸᱱᱟᱜ ᱫᱩᱠᱷ ᱵᱤᱯᱚᱫ ᱠᱚ ᱡᱟᱸᱜᱮ ᱫᱟᱨᱟᱢᱟ ᱦᱮᱸ ᱛᱚ ᱚᱱᱟ ᱞᱮᱠᱟᱞᱮ ᱟᱞᱮ ᱱᱚᱱᱛᱮ ᱩᱱᱠᱩ ᱠᱚ ᱮᱢ ᱠᱟᱛᱮ ᱜᱮ ᱟᱞᱮ ᱦᱚᱸ ᱡᱚᱢ ᱧᱩ ᱞᱮ ᱮᱦᱚᱵᱟ᱾ ᱟᱫᱚ ᱟᱯᱮ ᱚᱱᱛᱮ ᱫᱚ ᱚᱱᱠᱟᱜᱮ ᱥᱮ ᱚᱠᱟᱞᱮᱠᱟ?
ᱦᱮᱸ ᱡᱟᱦᱟᱸ ᱞᱮᱠᱟᱢ ᱞᱟᱹᱭ ᱠᱮᱫ ᱞᱮᱠᱟᱜᱮ ᱟᱯᱮ ᱞᱮᱠᱟᱜᱮ ᱟᱞᱮ ᱦᱚᱸᱞᱮ ᱚᱱᱠᱟ ᱞᱮ ᱢᱟᱱᱟᱣ ᱜᱮᱭᱟ᱾
ᱟᱪᱪᱷᱟ, ᱫᱟᱫᱟ ᱦᱚᱸᱜᱼᱚᱭ ᱡᱮ ᱟᱻ ᱟᱢᱮᱢ ᱞᱟᱹᱭ ᱠᱮᱜ-ᱟ ᱡᱮ ᱟᱨ ᱠᱟᱱᱴᱷᱟᱲ ᱤᱭᱟᱹ ᱥᱟᱨᱡᱚᱢ ᱥᱟᱠᱟᱢ ᱨᱮᱯᱮ ᱯᱤᱴᱷᱟᱹᱭᱟ ᱛᱚ ᱠᱟᱱᱴᱷᱟᱲ ᱠᱤ ᱥᱟᱨᱡᱚᱢ ᱥᱟᱠᱟᱢ ᱨᱮᱯᱮ ᱯᱤᱴᱷᱟᱹᱭᱟ ᱥᱮ ᱪᱤᱠᱟᱹ ᱞᱮᱠᱟ?
ᱦᱮᱸ ᱥᱟᱨᱡᱚᱢ ᱥᱟᱠᱟᱢ ᱨᱮ ᱯᱤᱴᱷᱟᱹ ᱫᱚ ᱢᱟᱱᱮ ᱟᱹᱰᱤ ᱵᱷᱟᱹᱜᱤᱭᱟᱜ ᱠᱟᱱᱟ ᱠᱟᱨᱚᱱ ᱦᱩᱭᱩᱜ ᱠᱟᱱᱟ ᱚᱱᱟ ᱠᱷᱟᱱ ᱥᱟᱨᱡᱚᱢ ᱥᱟᱠᱟᱢ ᱫᱚ ᱦᱩᱭᱩᱜ ᱠᱟᱱᱟ ᱟᱵᱚ ᱵᱚᱸᱜᱟᱼᱵᱩᱨᱩ ᱨᱮ ᱡᱟᱦᱟᱸ ᱥᱟᱠᱟᱢ ᱠᱚᱵᱚᱱ ᱵᱮᱵᱚᱦᱟᱨᱟ ᱦᱮᱸ᱾ ᱦᱚᱜᱼ ᱱᱟ ᱵᱚᱸᱜᱟ ᱵᱩᱨᱩ ᱠᱚᱨᱮ ᱟᱨ ᱦᱚᱸᱜᱚᱭ ᱡᱮ ᱟᱵᱚ ᱵᱟᱯᱞᱟ ᱠᱚᱨᱮ ᱡᱟᱦᱟᱸ ᱥᱟᱠᱟᱢ ᱵᱚᱱ ᱩᱰᱩᱠᱚᱜᱼᱟ ᱡᱮ ᱱᱚᱣᱟ ᱫᱚ ᱟᱵᱚ ᱵᱟᱯᱞᱟ ᱠᱟᱹᱢᱤ ᱨᱮᱵᱚᱱ ᱞᱟᱜᱟᱣᱟ ᱡᱟᱦᱟᱸ ᱫᱚ ᱥᱤᱸᱫᱩᱨ ᱵᱚᱱ ᱫᱚᱦᱚᱭᱮᱫᱟ ᱦᱟᱸᱜ᱾ ᱦᱚᱜᱼ ᱚᱱᱟ ᱠᱚ ᱠᱟᱹᱢᱤ᱾ ᱛᱟᱨᱯᱚᱨᱮ ᱟᱵᱚᱨᱮᱱ ᱡᱟᱦᱟᱸᱭ ᱦᱟᱸᱜ ᱜᱤᱨᱟᱹ ᱤᱫᱤ ᱠᱚᱨᱮ ᱦᱚᱸᱜᱼ ᱚᱱᱟ ᱠᱚᱫᱚ ᱥᱟᱠᱟᱢ ᱨᱮ ᱟᱹᱰᱤ ᱪᱮᱫ ᱵᱮᱵᱚᱦᱟᱨ ᱜᱟᱱᱚᱜᱼᱟ ᱦᱚᱜᱼᱚᱭ ᱱᱟ ᱠᱚ ᱫᱟᱨᱟᱭ ᱠᱷᱟᱹᱛᱤᱨ ᱛᱮᱜ ᱱᱚᱜᱼᱱᱟ ᱥᱟᱨᱡᱚᱢ ᱥᱟᱠᱟᱢ ᱨᱮ ᱯᱤᱴᱷᱟᱹ ᱫᱚ ᱟᱹᱰᱤ ᱟᱹᱰᱤ ᱢᱟᱹᱱᱟᱜ ᱫᱚᱦᱚ
ᱚ ᱟᱪᱪᱷᱟ ᱫᱟ ᱴᱷᱤᱠ ᱜᱮᱭᱟ ᱟᱨᱚ ᱯᱚᱨᱮ ᱨᱚᱯᱚᱲᱚᱜᱼᱟ ᱢᱟ ᱛᱟᱦᱚᱞᱮ ᱡᱚᱦᱟᱨ ᱜᱮ᱾
ᱡᱚᱦᱟᱨ᱾